ᱡᱚᱦᱟᱨ ᱡᱚᱦᱟᱨ ᱜᱮ ᱜᱚᱝᱠᱮ᱾
ᱡᱚᱦᱟᱨ ᱜᱮ ᱜᱚᱝᱠᱮ᱾
ᱦᱳᱭ ᱠᱟᱹᱴᱤᱡ ᱥᱟᱣᱩᱱ ᱥᱟᱣᱩᱱᱰ ᱠᱟᱹᱴᱤᱡ ᱠᱚᱢ ᱵᱤᱱ ᱦᱟᱞᱠᱟ ᱧᱚᱜ᱾
ᱚ ᱥᱟᱣᱩᱱᱰ ᱠᱚᱢ ᱦᱳᱭᱳᱜᱼᱟ ᱱᱤᱛᱚᱜ ᱴᱷᱤᱠ ᱜᱮᱭᱟ᱾
ᱦᱮᱸ ᱴᱷᱤᱠ ᱜᱮᱭᱟ ᱮᱠᱫᱚᱢ ᱨᱚᱲ ᱠᱚᱫᱚ ᱟᱹᱰᱤ ᱵᱮᱥ ᱴᱷᱤᱠ ᱜᱮ ᱟᱡᱚᱢᱚᱜ ᱠᱟᱱᱟ᱾
ᱦᱮᱸ ᱴᱷᱤᱠ ᱜᱮᱭᱟ ᱟᱫᱚ ᱱᱤᱛᱚᱜ ᱫᱚ ᱪᱮᱫ ᱠᱚ ᱵᱤᱱ ᱪᱤᱠᱟᱹᱭ ᱫᱟ?
ᱪᱤᱠᱟᱹ ᱦᱚ ᱵᱟᱝ ᱱᱚᱜᱼᱚᱭ ᱛᱟᱲᱟᱢ ᱵᱟᱲᱟ ᱦᱩᱭᱩᱜ ᱠᱟᱱᱟ ᱫᱟᱜ ᱠᱚ ᱡᱚᱨᱚ ᱵᱟᱲᱟᱜ ᱠᱟᱱᱟ ᱥᱮ᱾
ᱚ, ᱤᱧ ᱦᱚᱸ ᱠᱟᱹᱴᱤᱡ ᱨᱟᱥᱛᱟ ᱥᱮᱫ ᱤᱧ ᱩᱰᱩᱝ ᱠᱟᱱᱟ᱾
ᱟᱪᱪᱷᱟ ᱟᱪᱪᱷᱟ ᱟᱪᱪᱷᱟ᱾
ᱱᱤᱛᱚᱜ ᱫᱚ ᱠᱟᱹᱴᱤᱡ ᱡᱚᱢ ᱵᱟᱲᱟ ᱠᱟᱛᱮᱫ ᱨᱟᱥᱛᱟ ᱠᱷᱚᱱ ᱜᱮ ᱠᱟᱹᱴᱤᱡ ᱛᱟᱲᱟᱢ ᱦᱳᱭᱳᱜ ᱠᱟᱱᱟ ᱠᱟᱹᱴᱤᱡ ᱦᱟᱡᱟᱣ ᱜᱚᱫᱚᱜ ᱟᱫᱚ
ᱦᱳᱭ-ᱦᱳᱭ ᱮᱠᱫᱚᱢ-ᱮᱠᱫᱚᱢ ᱦᱮᱸ
ᱟᱫᱚ ᱚᱲᱟᱜ ᱨᱮᱱᱟᱜ ᱫᱚ ᱪᱮᱫ ᱠᱷᱚᱵᱚᱨ?
ᱛᱟᱦᱞᱮ ᱚᱲᱟᱜ ᱠᱚ ᱨᱮ ᱫᱚ ᱵᱮᱥ ᱜᱮᱭᱟ ᱦᱮ ᱥᱮ ᱜᱚᱝᱠᱮ ᱛᱟᱞᱦᱮ ᱞᱤᱧ ᱞᱟᱹᱭ ᱫᱟ ᱚᱱᱛᱮ ᱫᱚ ᱢᱟᱱᱮ ᱪᱮᱫ ᱞᱮᱠᱟᱭ ᱫᱟᱜ ᱫᱟ ᱡᱳᱨ ᱧᱚᱜ ᱥᱮ ᱟᱥᱛᱮ ᱧᱚᱜ?
ᱦᱮᱸ ᱟᱞᱮ ᱥᱮᱫ ᱫᱚ ᱢᱟ ᱫᱟᱜ ᱮ ᱫᱟᱭ ᱟᱥᱛᱮ ᱧᱚᱜ ᱜᱮ ᱟᱯᱮ ᱥᱮᱫ ᱫᱚ ᱱᱤᱛᱚᱜ ᱫᱚ ᱟᱯᱮ ᱥᱮᱫ ᱥᱮᱫ ᱦᱚᱸᱛᱚ ᱫᱟᱜ-ᱜᱟᱭ
ᱵᱟᱝ ᱜᱮ ᱜᱚᱝᱠᱮ ᱱᱚ ᱛᱮ ᱫᱚ ᱵᱟᱭ ᱫᱟᱜ ᱫᱟ ᱚᱱᱠᱟ ᱫᱚ ᱢᱟᱱᱮ ᱱᱚ ᱛᱮ ᱫᱚ ᱮᱱᱟᱢ ᱫᱟᱜ ᱜᱮᱫ ᱛᱟᱦᱮᱸ ᱟᱨ ᱱᱤᱛᱚᱜ ᱫᱚ ᱠᱚᱢ ᱠᱟᱫᱟᱭ ᱥᱮ ᱟᱨ ᱳᱭ ᱚᱱᱠᱟ ᱴᱩᱠ- ᱴᱟᱠ ᱮ ᱫᱟᱜ ᱵᱟᱲᱟᱭ ᱫᱟᱭ ᱟᱨᱠᱤ
ᱚᱻ ᱦᱮᱸ ᱫᱟᱜ ᱫᱚ ᱫᱟᱜ ᱫᱚ ᱡᱟᱦᱟᱸ ᱥᱮᱫ ᱵᱟᱝ ᱫᱚ ᱵᱟᱝ ᱵᱟᱱ ᱟᱠᱟᱭ ᱛᱚ
ᱵᱟᱝ ᱜᱮ ᱮᱠᱫᱚᱢ ᱜᱮ ᱚᱱᱟᱛᱮ ᱫᱚ ᱵᱟᱱ ᱠᱚ ᱵᱟᱝ ᱦᱩᱭᱩᱜ ᱜᱮᱭᱟ ᱫᱟᱜ- ᱫᱟᱜ
ᱚᱻᱚᱻ ᱦᱮᱸᱻᱦᱮᱸ
ᱦᱮ ᱚᱱᱟ ᱠᱷᱟᱹᱛᱤᱨ
ᱟᱫᱚ ᱟᱯᱮ ᱥᱮᱫ ᱱᱟᱢᱟᱞ ᱥᱮᱫ ᱫᱚ ᱠᱟᱹᱴᱤᱡ ᱡᱟᱹᱥᱛᱤ ᱜᱮ ᱵᱟᱱ ᱠᱮᱜᱟᱭ
ᱦᱩᱸ
ᱟᱫᱚ ᱡᱟᱹᱥᱛᱤ ᱦᱚᱭ ᱫᱟᱜ ᱠᱷᱟᱹᱛᱤᱨ ᱟᱫᱚ ᱦᱮᱸ ᱟᱫᱚ ᱚᱲᱟᱜ ᱨᱮᱱᱟᱜ ᱫᱚ ᱪᱮᱫ ᱞᱟᱹᱭᱫᱟᱢ
ᱞᱟᱹᱭ ᱫᱟᱹᱧ ᱜᱚᱝᱠᱮ ᱚᱱᱛᱮ ᱪᱟᱥ ᱵᱟᱲᱟ ᱠᱚ ᱛᱤᱱᱟᱹᱜ ᱥᱟᱹᱜᱤᱧ?
ᱦᱮᱸ ᱪᱟᱥ ᱵᱟᱨᱟ ᱠᱚ ᱫᱚ ᱦᱳᱭᱳᱜ ᱠᱟᱱᱟ ᱫᱚ ᱟᱞᱮ ᱥᱮᱫ ᱫᱚ ᱠᱟᱹᱴᱤᱡ ᱞᱟᱦᱟ-ᱞᱟᱦᱟ ᱤᱭᱟᱹ ᱣ
ᱟᱪᱷᱟ- ᱟᱪᱷᱟ -ᱟᱪᱷᱟ ᱛᱟᱦᱞᱮ ᱜᱚᱝᱠᱮ ᱛᱚᱞᱟ ᱠᱚᱫᱚ ᱨᱩ ᱟᱹᱰᱤ ᱞᱟᱦᱟ ᱨᱮᱜᱮ ᱵᱮᱱ ᱨᱚᱦᱚᱭ ᱠᱮᱫᱟ ᱥᱮ
ᱦᱮᱸᱻᱦᱮᱸ ᱛᱚᱞᱟ ᱠᱚ ᱫᱚ ᱡᱷᱚᱛᱚ ᱞᱟᱦᱟ ᱨᱮ ᱜᱮ ᱥᱟᱯᱲᱟᱣ ᱦᱩᱭ ᱟᱠᱟᱱᱟ᱾ ᱟᱫᱚ ᱫᱟᱜ ᱧᱟᱢᱚᱜ ᱟᱥᱮ ᱵᱟᱝ ᱚᱱᱟ ᱠᱷᱟᱹᱛᱤᱨ ᱛᱮ ᱡᱷᱚᱛᱚ ᱞᱟᱦᱟ ᱠᱷᱚᱱ ᱜᱮ ᱥᱟᱯ ᱲᱟᱣ ᱦᱳᱭᱳᱜ ᱠᱟᱱᱟ ᱛᱚ ᱟᱫᱚ ᱚᱱᱟ ᱠᱷᱟᱹᱛᱤᱨ ᱛᱮ ᱟᱫᱚ ᱛᱚ ᱟᱹᱰᱤ ᱟᱴᱩ ᱯᱟᱹᱴᱩ ᱜᱮ ᱦᱩᱭ ᱠᱟᱱᱟ ᱨᱚᱦᱚᱭ ᱦᱚᱸ ᱯᱩᱨᱟᱹᱣ ᱟᱠᱟᱱᱟ ᱱᱤᱛᱚᱜ ᱫᱚ
ᱟᱪᱷᱟ ᱜᱚᱝᱠᱮ ᱮᱠᱫᱚᱢ ᱱᱚᱣᱟ ᱠᱚ ᱫᱚ ᱟᱹᱰᱤ-ᱟᱹᱰᱤ ᱞᱟᱦᱟ ᱨᱮ ᱜᱮ ᱫᱚᱨ ᱠᱟ ᱨᱚᱜ ᱠᱟᱱᱟ ᱡᱟᱦᱟᱸ ᱥᱮᱫ ᱫᱚ ᱫᱟᱜ ᱟᱹᱰᱤ ᱡᱟᱹᱥᱛᱤ ᱧᱚᱜ ᱛᱟᱸᱦᱮᱱᱟ ᱥᱮ ᱚᱱᱛᱮ ᱫᱚ ᱢᱟᱲᱟᱝ ᱨᱮᱜᱮ ᱠᱚ ᱯᱩᱨᱟᱹᱣ ᱠᱚᱟᱜᱼᱟ᱾
ᱦᱮᱸ ᱚᱱᱟ ᱜᱮᱛᱚ ᱚᱱᱟ ᱟᱫᱚ ᱦᱳᱲᱳ ᱪᱟᱥ ᱨᱮᱫᱚ ᱠᱟᱴᱤᱡ
ᱫᱮᱨᱤᱜ ᱜᱮᱭᱟ ᱥᱮ᱾
ᱛᱚᱞᱟ ᱦᱩᱭ ᱠᱟᱲᱟᱵ ᱢᱚᱱᱢᱚᱨᱡᱤᱱ ᱵᱟᱝ ᱠᱚᱲᱟᱣ ᱫᱟᱲᱮᱭᱟᱜᱼᱟ ᱛᱚ ᱡᱩᱫᱤ ᱢᱤᱱᱤ ᱠᱚ ᱥᱮ ᱤᱭᱟᱹ ᱠᱚ ᱫᱟᱜ ᱨᱮᱱᱟᱜ ᱥᱩᱵᱤᱫᱷᱟ ᱠᱚ ᱛᱟᱸᱦᱮᱱ ᱞᱟᱹᱜᱤᱫ ᱛᱟᱦᱚᱞᱮ ᱠᱟᱹᱴᱤᱡ ᱯᱩᱨᱟᱣ ᱛᱟᱺᱜᱤ ᱛᱟᱨᱟᱜ ᱵᱟᱝ ᱛᱟᱦᱮᱸ ᱜᱟᱱᱚᱜ-ᱟ ᱴᱷᱤᱠ ᱫᱚ᱾
ᱮᱠᱫᱚᱢ ᱜᱮ᱾
ᱦᱮᱸ
ᱛᱟᱦᱚᱞᱮ ᱜᱚᱢᱠᱮ ᱚᱱᱛᱮ ᱫᱚ ᱦᱳᱭ ᱞᱟᱹᱭᱵᱤᱱ-ᱞᱟ. ᱭᱵᱤᱱ᱾
ᱞᱟᱹᱭ ᱫᱟᱹᱧ ᱟᱵᱤᱱ ᱠᱚᱫᱚ ᱪᱟᱥ ᱠᱚᱵᱤᱱ ᱠᱚᱲᱟᱣ ᱟᱠᱟᱫᱼᱟ ᱥᱮ
ᱵᱟᱝ ᱜᱮ ᱜᱚᱝᱠᱮ ᱚᱱᱠᱟ ᱫᱟᱜ ᱠᱚᱫᱚ ᱵᱟᱹᱱᱩᱜ ᱥᱮ ᱛᱟᱦᱚᱞᱮ ᱚᱱᱟᱜᱮ ᱨᱚᱦᱚᱲ-ᱨᱚᱦᱚᱲ ᱜᱮ ᱛᱚᱞᱟ ᱠᱚ ᱮᱨ ᱦᱩᱭ ᱠᱟᱱ ᱛᱟᱦᱮᱸᱱᱟ ᱟᱫᱚ ᱱᱤᱛᱚᱜ ᱠᱟᱹᱴᱤᱡ-ᱠᱟᱹᱴᱤᱡ ᱧᱮᱞᱚᱜ ᱠᱟᱱᱟ᱾ ᱟᱨ ᱥᱤᱛᱩᱝ ᱫᱟᱭ ᱥᱮ ᱫᱟᱜ ᱠᱟᱛᱮᱫ ᱛᱟᱦᱞᱮ ᱜᱚᱡ ᱦᱚᱨᱟᱜ ᱠᱟᱱᱟ᱾
ᱚᱻ
ᱦᱮᱸ ᱛᱩᱞᱟ ᱠᱚᱫᱚ ᱟᱫᱚ ᱠᱟᱹᱴᱤᱡ ᱥᱟᱨ ᱠᱚᱫᱚ ᱵᱟᱹᱵᱤᱱ ᱮᱢᱟᱜ ᱠᱟᱱᱟ ᱥᱮ ᱚᱱᱮ ᱡᱟᱦᱟᱸ ᱢᱟᱨᱠᱮᱴ ᱠᱚᱨᱮ ᱧᱟᱢᱚᱜ ᱜᱮᱭᱟ᱾
ᱵᱟᱝ ᱵᱟᱝ ᱵᱟᱝ ᱮᱠᱫᱚᱢ ᱜᱮ ᱥᱟᱨ ᱥᱟᱨ ᱠᱚᱫᱚ ᱛᱚᱞᱟ ᱨᱮ ᱫᱚ ᱵᱟᱞᱤᱧ ᱮᱢᱟᱜᱼᱟ ᱡᱟᱦᱟᱸ ᱛᱚᱨᱚᱡ ᱞᱤᱧ ᱮᱢᱟᱜ ᱜᱮᱭᱟ ᱦᱮᱸ ᱥᱮ ᱠᱟᱹᱴᱤᱡ ᱦᱟᱸᱥᱟ ᱟᱹᱞᱜᱟᱹᱣ ᱞᱟᱹᱜᱤᱫ ᱞᱟᱹᱵᱤᱫᱚᱜᱼᱟ᱾
ᱚ ᱛᱟᱦᱞᱮ ᱥᱮᱫ ᱢᱟ ᱩᱱᱠᱩ ᱤᱭᱟᱹ ᱠᱚ ᱮᱢᱚᱜ ᱜᱮᱭᱟ ᱡᱟᱦᱟᱸ ᱚᱨᱛᱚᱢ ᱡᱟᱦᱟᱸ ᱠᱮᱪᱩᱣᱟᱹ ᱠᱚ ᱢᱮᱛᱟ ᱠᱚᱣᱟ᱾
ᱮᱠᱫᱚᱢ ᱮᱠᱫᱚᱢ᱾
ᱟᱫᱚ ᱩᱱᱠᱩ ᱦᱚᱸᱠᱚ ᱮᱢ ᱮᱢ ᱠᱚ ᱜᱮᱭᱟ ᱠᱚ ᱚᱠᱚᱭ ᱪᱟᱹᱥᱤᱵᱟᱹᱥᱤ ᱨᱮᱱ ᱦᱚᱲ ᱠᱟᱱᱟ ᱠᱚ ᱛᱚ ᱩᱱᱠᱩ ᱫᱚ ᱱᱤᱡᱮ ᱪᱟᱥ ᱠᱚᱣᱟ ᱠᱚ ᱟᱫᱚ ᱩᱱᱠᱩᱜᱮ ᱵᱟᱹᱫᱽ ᱵᱟᱹᱭᱦᱟᱹᱲ ᱨᱮᱠᱚ ᱮᱢ ᱠᱩᱣᱟ᱾
ᱦᱩᱸ᱾
ᱟᱫᱚ ᱚᱱᱟ ᱠᱷᱟᱛᱤᱨ ᱛᱮ ᱠᱟᱹᱴᱤᱡ ᱪᱩᱞᱩᱝ ᱪᱟᱥ ᱨᱮ ᱠᱟᱹᱴᱤᱡ ᱠᱟᱹᱴᱤᱡ ᱵᱨᱤᱫᱫᱷᱤ ᱥᱮ ᱠᱟᱹᱴᱤᱡ ᱡᱟᱹᱥᱛᱤ ᱦᱩᱭᱩᱜᱼᱟ ᱡᱟᱦᱟᱸ ᱠᱚ ᱞᱟᱹᱭ ᱠᱮᱫ ᱤᱢᱯᱷᱮᱠᱴ ᱡᱟᱦᱟᱸ ᱠᱚ ᱩᱱᱠᱩ ᱡᱤᱱᱛᱤ ᱯᱤᱯᱤᱲᱤᱡ᱾ ᱠᱟᱹᱴᱤᱡ ᱡᱟᱹᱥᱛᱤ ᱵᱟᱠᱚ ᱦᱩᱭᱩᱜᱼᱟ᱾
ᱡᱟᱦᱟᱸ ᱩᱱᱠᱩ ᱛᱤᱡᱩ ᱠᱚ ᱞᱟᱜᱟᱜ ᱫᱚ ᱫᱷᱚᱥᱟ ᱡᱟᱦᱟᱸ
ᱦᱮᱸ ᱦᱮᱸ ᱦᱮᱸ ᱩᱱᱠᱩ ᱠᱟᱹᱴᱤᱡ ᱠᱚᱢᱚᱜ ᱟᱠᱚ᱾
ᱦᱳᱭ᱾
ᱦᱮᱸ ᱚᱱᱟ ᱠᱷᱟᱹᱛᱤᱨ ᱛᱮ ᱮᱢ ᱦᱩᱭᱩᱜ ᱜᱮᱭᱟ ᱟᱫᱚ ᱤᱧ ᱦᱚᱸ ᱵᱟᱹᱧ ᱵᱟᱲᱟᱭᱟ ᱛᱟᱦᱮᱸ ᱛᱚ ᱱᱟᱣᱟ ᱱᱟᱣᱟ ᱜᱮᱭᱟᱹᱧ ᱛᱚ᱾ ᱟᱫᱚ ᱡᱚᱠᱷᱚᱱ ᱠᱟᱹᱴᱤᱡ᱾ ᱪᱟᱥᱤᱵᱟᱹᱥᱤ ᱦᱚᱲ ᱥᱚᱸᱜᱮ ᱠᱟᱹᱴᱤᱡ ᱧᱮᱞ ᱧᱮᱯᱮᱞ ᱨᱮᱠᱚ ᱦᱩᱭᱩᱜ ᱠᱟᱱᱟ ᱛᱚ ᱨᱚᱲ ᱨᱚᱯᱚᱲ ᱠᱚ᱾ ᱚᱱᱟ ᱠᱷᱟᱹᱛᱤᱨ ᱛᱮᱜᱤᱧ ᱵᱟᱰᱟᱭ ᱠᱮᱫᱼᱟ ᱡᱮ ᱚᱱᱟ ᱠᱚ ᱮᱢᱚᱜ ᱜᱮᱭᱟ ᱠᱚ ᱤᱧ ᱞᱟᱦᱟ ᱫᱚ ᱵᱟᱹᱧ ᱵᱟᱰᱟᱭ ᱛᱮ ᱚᱱᱟ ᱠᱚ ᱮᱢᱚᱜ ᱜᱮᱭᱟ ᱠᱚ ᱥᱮ ᱵᱟᱝ᱾
ᱟᱪᱪᱷᱟ ᱟᱪᱪᱷᱟ ᱦᱳᱭ ᱜᱚᱝᱠᱮ ᱚᱱᱟ ᱦᱚᱸ ᱴᱷᱤᱠ ᱜᱮᱭᱟ ᱢᱮᱱᱠᱷᱟᱱ ᱱᱚᱛᱮ ᱫᱚ ᱩᱱᱠᱩ ᱞᱮᱸᱰᱮᱫ ᱫᱚ ᱵᱟᱝᱞᱮ ᱮᱢᱟ ᱠᱚ ᱜᱮᱭᱟ ᱟᱫᱚ ᱟᱞᱮ ᱫᱚ ᱛᱚᱨᱚᱡ ᱞᱮ ᱮᱢᱟᱜ ᱠᱟᱱᱟ ᱥᱮ᱾ ᱡᱚᱠᱷᱚᱱ ᱦᱳᱲᱳ ᱦᱳᱲᱳ ᱫᱚ ᱵᱟᱝ ᱚᱱᱟ ᱡᱚᱠᱷᱚᱱ ᱛᱚᱞ ᱛᱚᱞᱟ ᱪᱟᱨᱟ ᱞᱮ ᱜᱤᱰᱤ ᱠᱟᱜᱼᱟ ᱩᱱ
ᱦᱮᱸ᱾
ᱚᱱᱟ ᱛᱚᱨᱚᱡ ᱮᱢᱟᱜ ᱠᱷᱟᱱ ᱜᱮ ᱦᱟᱸᱥᱟ ᱟᱞᱜᱟ ᱛᱟᱸᱦᱮᱱᱟ ᱟᱨ ᱟᱹᱰᱤ ᱪᱚᱨᱚᱠ ᱦᱟᱸᱜ ᱦᱟᱨᱟᱜᱼᱟ᱾
ᱦᱮᱸ ᱚᱱᱟ ᱦᱚᱸᱭ ᱮᱢ ᱞᱮᱠᱷᱟ ᱵᱷᱟᱜᱮ ᱟᱫᱚ ᱪᱟᱥᱵᱟᱥ ᱨᱮᱱᱟᱜ ᱟᱹᱰᱤᱜᱟᱱ ᱤᱭᱟᱹ ᱠᱟᱹᱢᱤ ᱠᱚ ᱦᱮᱱᱟᱜ ᱟᱛᱚ ᱪᱮᱫ ᱪᱮᱫ ᱮᱢ ᱦᱳᱭᱳᱜ ᱜᱮᱭᱟ ᱵᱟᱝ ᱮᱢ ᱦᱳᱭᱳᱜ ᱜᱮᱭᱟ ᱟᱫᱚ ᱩᱱᱟᱹᱜ ᱫᱚ ᱵᱟᱲᱟᱭ ᱵᱟᱹᱱᱩᱜᱼᱟᱛᱚ᱾ ᱥᱟᱱᱟᱢ ᱠᱚᱣᱟᱜ ᱫᱚ ᱵᱟᱰᱟᱭ ᱵᱟᱹᱱᱩᱜᱼᱟ ᱟᱫᱚ ᱟᱢ ᱪᱮᱠᱟᱢ ᱞᱟᱹᱭ ᱚᱱᱟ ᱠᱚ ᱦᱟᱱᱟ ᱱᱷᱟ ᱠᱚ ᱮᱢ ᱦᱩᱭᱩᱜ-ᱟ ᱛᱚᱨᱚᱡ ᱥᱮᱫ ᱦᱟᱱᱟ ᱱᱟᱣᱟ ᱠᱚᱜᱮ ᱮᱴᱟᱜ ᱮᱴᱟᱜ ᱡᱤᱱᱤᱥ ᱠᱚ᱾ ᱟᱫᱚ ᱚᱱᱠᱟ ᱦᱚᱸ ᱮᱴᱟᱜ ᱫᱤᱥᱚᱢ ᱨᱮᱦᱚᱸ᱾ ᱟᱞᱟᱫᱟ ᱟᱞᱟᱫᱟ ᱢᱤᱫᱴᱮᱱ ᱯᱚᱠᱨᱤᱭᱟ ᱥᱮ ᱠᱟᱹᱢᱤ ᱛᱮᱱᱟᱜ ᱠᱚ ᱦᱮᱱᱟᱜᱼᱟ ᱡᱟᱦᱟᱸ ᱫᱟᱨᱟᱭ ᱛᱮ ᱡᱟᱹᱥᱛᱤ ᱪᱟᱥ ᱜᱟᱱᱚᱜᱼᱟ ᱥᱮ ᱩᱯᱟᱹᱭ ᱜᱟᱱᱚᱜᱼᱟ᱾
ᱦᱳᱭ ᱟᱫᱚ ᱚᱱᱠᱟᱜᱮ ᱛᱟᱦᱚᱞᱮ ᱦᱳᱭ ᱜᱚᱢᱠᱮᱧ ᱞᱟᱹᱭ ᱫᱟ ᱡᱮ ᱚᱱᱛᱮ ᱪᱮᱫ ᱪᱮᱫ ᱦᱩᱲᱩ ᱠᱚ ᱚᱱᱛᱮ ᱫᱚ ᱧᱟᱢᱚᱜ ᱜᱮᱭᱟ ᱥᱮ ᱨᱚᱦᱚᱭ ᱠᱮᱫᱟᱵᱤᱱ?
ᱦᱮᱸ ᱦᱳᱲᱳ ᱫᱚ ᱨᱚᱦᱚᱭ ᱠᱟᱱᱟ ᱟᱹᱰᱤ ᱵᱟᱨᱰ ᱞᱮᱠᱟᱱᱟᱜ ᱫᱚ ᱥᱚᱨᱱᱚ ᱟᱨ,
ᱪᱮᱫ ᱠᱚ ᱞᱟᱹᱭᱼᱟ ᱟᱨ ᱢᱤᱫᱴᱟᱝ ᱦᱳᱲᱳ ᱫᱚ ᱧᱩᱸᱛᱩᱢᱤᱧ ᱦᱤᱲᱤᱧ ᱟᱠᱟᱸᱜᱼᱟ᱾
ᱪᱮᱫ ᱞᱚᱞᱟᱴ ᱥᱮ ᱵᱤᱵᱤ ᱮᱜᱟᱨᱚ?
ᱵᱟᱝ ᱵᱟᱝ ᱥᱚᱨᱱᱚ ᱜᱮ ᱡᱟᱹᱥᱛᱤ ᱨᱚᱦᱚᱭ ᱦᱩᱭᱩᱜ ᱜᱮᱭᱟ᱾
ᱟᱪᱪᱷᱟ ᱟᱪᱪᱷᱟ ᱪᱷᱟ ᱱᱚᱛᱮ ᱫᱚ ᱜᱚᱝᱠᱮ ᱟᱭᱢᱟ ᱞᱮᱠᱟᱱ ᱜᱮ ᱦᱩᱸᱲᱩ ᱧᱟᱢᱚᱜᱼᱟ ᱟᱫᱚ ᱫᱟᱜ ᱵᱟᱝ ᱠᱷᱟᱹᱛᱤᱨ ᱱᱤᱭᱟᱹ ᱵᱟᱨ ᱫᱚ ᱢᱤᱫᱴᱮᱱ ᱦᱩᱸᱲᱩ ᱜᱮ ᱨᱚᱦᱚᱭ ᱦᱩᱭ ᱟᱠᱟᱱᱟ᱾
ᱚᱻ
ᱚᱱᱮ ᱠᱷᱟᱴᱚ ᱦᱩᱸᱲᱩ ᱡᱟᱦᱟᱸ ᱫᱚᱠᱚ ᱞᱟᱹᱭᱟ ᱵᱤᱵᱤ ᱮᱜᱟᱨᱚ᱾
ᱳ ᱦᱮᱸ ᱦᱮᱸ ᱟᱫᱚ ᱱᱤᱛᱚᱜ ᱫᱚ ᱠᱷᱟᱴᱚ ᱜᱮᱼᱼ ᱩᱯᱟᱹᱭᱚᱜ ᱠᱟᱱᱟ ᱛᱚ ᱚᱱᱟ ᱠᱷᱟᱹᱛᱤᱨ ᱛᱮ ᱟᱨ ᱡᱟᱹᱥᱛᱤ ᱫᱟᱜ ᱦᱚᱸ ᱵᱟᱝ ᱞᱟᱜᱟᱼᱼ ᱞᱟᱹᱠᱛᱤᱜ ᱠᱟᱱᱟ, ᱥᱟᱨ ᱠᱚᱦᱚ ᱵᱟᱝ ᱞᱟᱹᱠᱛᱤᱜ ᱠᱟᱱᱟ ᱚᱱᱟ ᱠᱷᱟᱹᱛᱤᱨ ᱛᱮ ᱠᱟᱹᱴᱤᱡ ᱯᱩᱨᱛᱟᱹ ᱡᱟᱹᱥᱛᱤ ᱡᱟᱹᱥᱛᱤᱜᱼᱟ ᱚᱱᱟ ᱠᱷᱟᱹᱛᱤᱨ ᱛᱮᱫᱚ᱾
ᱦᱮᱸ ᱚᱱᱟ ᱠᱷᱟᱹᱛᱤᱨ ᱜᱮ ᱚᱱᱟ ᱠᱷᱟᱴᱚ ᱦᱩᱸᱲᱩ ᱮᱻ ᱠᱚᱨᱟᱣ ᱦᱩᱭᱩᱜᱼᱟ᱾
ᱦᱮᱸ ᱠᱷᱟᱴᱚ ᱦᱩᱸᱲᱩ ᱫᱚ ᱠᱷᱟᱴᱚ ᱦᱩᱸᱲᱩ ᱫᱚ ᱟᱹᱰᱤᱜᱮ ᱪᱟᱥ ᱯᱚᱠᱠᱷᱮ ᱫᱚ ᱡᱩᱛᱟ ᱟᱫᱚ ᱟᱞᱩ ᱠᱚᱵᱤᱱ ᱪᱟᱥ ᱠᱟᱜᱼᱟ ᱥᱮ ᱵᱟᱝ?
ᱜᱚᱝᱠᱮ ᱱᱤᱛᱚᱜ ᱫᱚ ᱟᱞᱩ ᱫᱚ ᱵᱟᱝᱞᱮ ᱪᱟᱥ ᱟᱠᱟᱫᱟ ᱚᱱᱠᱟ ᱡᱟᱭᱜᱟ ᱟᱞᱩ ᱫᱚ ᱵᱟᱝ ᱞᱤᱧ ᱪᱟᱥ ᱠᱟᱫᱟ ᱚᱱᱠᱟ ᱡᱟᱭᱜᱟ ᱵᱟᱹᱱᱩᱜ ᱥᱮ ᱵᱟᱠᱷᱟᱱ ᱟᱞᱩ ᱠᱚᱞᱤᱧ ᱨᱚᱦᱚᱭ ᱠᱮᱭᱟ ᱟᱫᱚ ᱢᱮᱱᱠᱷᱟᱱ ᱱᱤᱛᱚᱜ ᱫᱚ ᱵᱟᱝ ᱨᱚᱦᱚᱭ ᱦᱩᱭ ᱟᱠᱟᱱᱟ ᱟᱨ ᱫᱟᱜ ᱠᱚᱨᱮ ᱱᱟᱜ ᱫᱚᱢᱮ ᱟᱱᱴᱟᱱ ᱱᱤᱛᱚᱜ ᱪᱟᱞᱟᱜ ᱠᱟᱱᱟ ᱦᱩᱸᱲᱩ ᱨᱮᱦᱚᱸ ᱵᱟᱝᱞᱤᱧ ᱮᱢ ᱫᱟᱲᱮᱜ ᱠᱟᱱᱟ ᱥᱮ᱾
ᱦᱮᱸ ᱟᱫᱚ ᱟᱞᱩ ᱫᱚ ᱠᱟᱹᱴᱤᱡ ᱨᱟᱵᱟᱝ ᱨᱟᱵᱟᱝ ᱥᱮᱫ ᱠᱚ ᱪᱟᱥ ᱜᱮᱭᱟ ᱛᱚ? ᱞᱟᱦᱟᱧᱼᱼ ᱵᱟᱨ ᱫᱚ ᱪᱟᱥ ᱞᱮᱟᱹᱵᱤᱱ ᱥᱮ ᱵᱟᱝ?
ᱪᱟᱥ ᱞᱮᱫ ᱜᱮᱭᱟ ᱞᱤᱧ ᱩᱱᱦᱚᱸ ᱫᱚᱢᱮ ᱞᱤᱧ ᱴᱷᱚᱠᱟ ᱴᱷᱚᱠᱟ ᱣᱱᱟ ᱫᱚᱢᱮ ᱜᱟᱡᱮ ᱩᱻ ᱟᱹᱰᱤ ᱞᱟᱹᱴᱩ ᱡᱟᱭᱜᱟ ᱛᱮᱞᱤᱧ ᱪᱟᱥ ᱞᱮᱫᱟ ᱢᱤᱫᱴᱮᱱ ᱵᱚᱞ ᱠᱷᱮᱞ ᱜᱚᱸᱰᱟ ᱢᱟᱨᱟᱝ ᱩᱛᱟᱹᱨ ᱵᱚᱞ ᱠᱷᱮᱞ ᱜᱚᱸᱰᱟ᱾
ᱦᱮᱸᱻ
ᱩᱱᱟᱹᱜ ᱢᱟᱨᱟᱝ ᱛᱮᱞᱤᱧ ᱪᱟᱥ ᱞᱮᱫᱟ ᱦᱮᱸᱥᱮ, ᱛᱟᱞᱦᱮ ᱱᱤᱭᱟᱹ ᱵᱟᱨ ᱫᱚ ᱟᱞᱩ ᱫᱟᱢ ᱮᱛᱚ ᱠᱚᱢ ᱱᱟ ᱵᱟᱝ ᱟᱹᱞᱤᱧ ᱫᱚᱢᱮ ᱞᱤᱧᱼᱼ ᱴᱷᱚᱠᱟᱣ ᱱᱟ᱾
ᱳ ᱦᱮᱸ ᱟᱞᱩ ᱫᱟᱢ ᱫᱚ ᱟᱹᱰᱤ ᱜᱮ ᱡᱟᱹᱥᱛᱤ ᱠᱚᱢ ᱠᱟᱱᱟ ᱚᱱᱟ ᱫᱚ ᱵᱟᱝ ᱴᱷᱤᱠ ᱜᱮᱭᱟ ᱚᱱᱮ ᱟᱹᱰᱤ ᱞᱚᱥ ᱮᱫ ᱫᱤᱱᱟᱻ᱾
ᱦᱳᱭ ᱱᱤᱭᱟᱹ ᱵᱟᱨ ᱫᱚ ᱟᱼᱟᱹᱞᱤᱧ ᱢᱚᱛᱚ ᱫᱚ ᱵᱟᱝᱼᱼ ᱟᱭᱢᱟ ᱜᱟᱱ ᱡᱟᱦᱟᱸᱭ ᱪᱟᱹᱥᱤ ᱥᱮ ᱚᱱᱠᱟ ᱠᱚ ᱨᱚᱦᱚᱭ ᱟᱠᱟᱫ ᱛᱟᱦᱮᱸᱜᱼᱟ ᱩᱱᱠᱩ ᱥᱟᱱᱟᱢ ᱜᱮᱠᱚ ᱴᱷᱚᱠᱟᱣ ᱟᱠᱟᱱᱟ ᱱᱤᱭᱟᱹ ᱵᱟᱨ ᱫᱚ᱾
ᱦᱮᱸ ᱟᱭᱢᱟ ᱦᱚᱲ ᱜᱮᱠᱚ ᱴᱷᱚᱠᱟ ᱟᱠᱟᱱᱟ ᱚᱱᱟ
ᱦᱩᱸ ᱛᱟᱦᱟᱞᱮ ᱜᱚᱝᱠᱮ ᱟᱹᱵᱤᱱ ᱫᱚ ᱚᱱᱛᱮ ᱫᱚ ᱟᱞᱩ ᱠᱚᱫᱚ ᱵᱤᱱ ᱨᱚᱦᱚᱭ ᱵᱟᱲᱟ ᱜᱮᱭᱟ ᱥᱮᱼᱼ ᱥᱮ ᱵᱟᱝ?
ᱫᱟᱹᱵᱤᱱ ᱠᱟᱹᱢᱤᱼᱼ
ᱦᱩᱸ?
ᱞᱟᱹᱭ ᱫᱟᱹᱧ ᱠᱷᱟᱹᱞᱤ ᱥᱚᱵᱽᱡᱤ ᱠᱚ ᱪᱟᱥ-ᱵᱟᱥ ᱜᱮ ᱦᱩᱭᱩᱜ ᱜᱮᱭᱟ ᱥᱮ ᱮᱴᱟᱜ ᱡᱟᱦᱟᱱᱟᱜ ᱪᱟᱥ ᱠᱚ ᱦᱩᱭᱩᱜ ᱜᱮᱭᱟ?
ᱦᱮᱸ ᱥᱚᱵᱽᱡᱤ ᱥᱚᱵᱽᱡᱤ ᱠᱚᱜᱮ ᱟᱨ ᱨᱚᱦᱚᱭ ᱜᱮᱭᱟ ᱞᱤᱧ ᱠᱷᱚᱥᱞᱟ ᱛᱩᱸᱲᱤ᱾
ᱳ ᱟᱫᱚ ᱟᱹᱞᱤᱧ ᱫᱚᱼᱼ ᱦᱮᱸ ᱟᱹᱞᱤᱧ ᱫᱚ ᱠᱷᱟᱹᱞᱤ ᱵᱟᱹᱫᱽ ᱵᱟᱹᱭᱦᱟᱹᱲ ᱨᱮᱫᱚ ᱵᱟᱹᱞᱤᱧ ᱪᱟᱥ ᱜᱮᱭᱟ ᱛᱚ ᱟᱹᱞᱤᱧ ᱫᱚ ᱦᱟᱱᱮ ᱠᱟᱹᱴᱤᱡ ᱫᱟᱨᱮ ᱦᱚᱸᱞᱤᱧ ᱪᱟᱥ ᱜᱮᱭᱟ ᱡᱮᱢᱚᱱ ᱚᱱᱮ ᱩᱞ ᱫᱟᱨᱮ ᱠᱚ, ᱩᱞ ᱛᱮ ᱠᱟᱹᱴᱤᱡ ᱪᱩᱞᱩᱝ ᱯᱩᱨᱛᱟᱹ ᱫᱚ ᱦᱩᱭᱩᱜ ᱜᱮᱭᱟ᱾
ᱟᱪᱪᱷᱟ ᱪᱟᱨᱟ, ᱪᱟᱨᱟ, ᱪᱟᱨᱟ᱾
ᱦᱮᱸ ᱦᱮᱸ ᱦᱮᱸ
ᱛᱟᱦᱟᱞᱮ ᱜᱚᱝᱠᱮ ᱱᱤᱭᱟᱹ ᱵᱟᱨ ᱫᱚ ᱛᱤᱱᱟᱹᱜ ᱜᱟᱱ ᱵᱤᱱ ᱪᱟᱨᱟᱣ ᱠᱟᱫᱟ? ᱱᱤᱭᱟᱹ ᱵᱟᱨ ᱫᱚ ᱦᱚᱸᱚᱭᱛᱚ ᱚᱱᱟ ᱩᱞ ᱵᱤᱞᱤ ᱛᱚ ᱪᱟᱵᱟᱭᱮᱱᱟ ᱛᱟᱦᱚᱞᱮ ᱱᱤᱛᱚᱜ ᱜᱮᱥᱚ ᱠᱚ ᱪᱟᱨᱮᱟᱭ ᱛᱟᱦᱚᱞᱮ ᱛᱤᱱᱟᱹᱜ ᱜᱟᱱ ᱵᱤᱱ ᱪᱟᱨᱟ ᱟᱠᱟᱫᱟ?
ᱪᱟᱵᱟ ᱫᱚ ᱡᱟᱹᱥᱛᱤ ᱵᱟᱝ ᱦᱩᱭ ᱟᱠᱟᱱᱟ ᱩᱱᱟᱹᱜᱫᱚ ᱟᱫᱚ ᱪᱤᱠᱟ ᱠᱚ ᱦᱟᱛᱟᱭᱟ ᱢᱟᱨᱠᱮᱴ ᱨᱮ ᱚᱱᱠᱟᱛ ᱟᱠᱠᱷ ᱤᱧ ᱦᱮᱡ ᱜᱮᱭᱟ
ᱜᱚᱝᱠᱮ ᱢᱟᱨᱠᱮᱴ ᱫᱚ ᱵᱟᱝ ᱛᱟᱦᱚᱞᱮ ᱟᱹᱞᱤᱧ ᱜᱮᱞᱤᱧ ᱞᱮᱫ ᱛᱟᱦᱮᱸᱱᱟ ᱟᱹᱞᱤᱧ ᱵᱤᱱ ᱮᱢᱟ ᱟᱹᱞᱤᱧ ᱠᱮᱭᱟ ᱚᱭᱼᱼ ᱟ. ᱭ ᱵᱟᱨ ᱜᱮᱥᱟᱭ ᱜᱟᱱ?
ᱚ ᱟᱹᱵᱤᱱ ᱱᱤᱡᱮ ᱵᱤᱱ ᱪᱟᱥᱟ?
ᱦᱮᱸ ᱦᱮᱸ ᱦᱮᱸ, ᱟᱹᱞᱤᱧᱟᱜ ᱢᱤᱫᱴᱟᱝ ᱜᱚᱰᱟ ᱢᱮᱱᱟᱜ ᱛᱟᱹᱞᱤᱧᱟ ᱥᱮ ᱾ ᱱᱤᱛᱚᱜ ᱫᱚ ᱜᱟᱡᱟᱲ ᱜᱮᱭᱟ ᱛᱟᱦᱚᱞᱮ ᱟᱹᱵᱤᱱ ᱴᱷᱮᱱ ᱠᱷᱚᱱ ᱡᱩᱫᱤ ᱟᱹᱞᱤᱧ ᱞᱤᱧ ᱟᱹᱜᱩᱭᱟ, ᱛᱟᱦᱚᱞᱮ ᱚᱸᱰᱮ ᱥᱟᱯᱷᱟ ᱠᱟᱛᱮᱜ ᱚᱸᱰᱮ ᱞᱤᱧ ᱨᱚᱦᱚᱭ ᱨᱚᱦᱚᱭ ᱠᱟᱜᱼᱟ ᱾
ᱦᱟᱸ ᱠᱟᱴᱤᱡ ᱞᱟᱝ ᱟᱠᱷᱲᱤᱝ ᱜᱮᱭᱟ ᱾
ᱦᱚᱭ, ᱛᱟᱦᱚᱞᱮ ᱚᱱᱟ ᱫᱚ ᱡᱩᱫᱤ ᱞᱤᱧ ᱨᱚᱦᱚᱭᱟ ᱢᱤᱫ ᱥᱮᱨᱢᱟ ᱜᱟᱱ ᱧᱮᱞ ᱵᱟᱲᱟ ᱠᱟᱛᱮᱫ ᱛᱟᱯᱚᱨᱮ ᱟᱫᱚ ᱚᱱᱛᱮ ᱫᱚ ᱧᱮᱞ ᱵᱟᱝ ᱞᱟᱜᱟᱜᱼᱟ ᱚᱱᱛᱮ ᱫᱚ ᱦᱟᱸᱜ ᱟᱡ ᱛᱮᱜᱮ ᱦᱟᱨᱟᱜᱼᱟ ᱾
ᱦᱮᱸ, ᱟᱫᱚ ᱟᱹᱵᱤᱱ ᱫᱚ ᱪᱮᱫ ᱠᱟᱱᱟᱜ ᱵᱤᱱ ᱦᱟᱛᱟᱭᱟ ᱢᱤᱫ ᱥᱮᱨᱢᱟ ᱨᱮᱱᱟᱜ ᱥᱮ ᱡᱟᱦᱟᱸ ᱫᱚ ᱵᱟᱨᱚ ᱟᱸ ᱵᱟᱞᱚᱴᱤ ᱢᱟᱥ ᱡᱟᱸᱦᱟ ᱨᱚᱦᱚᱭ ᱦᱳᱭᱳᱜᱼᱟ ᱱᱚᱝᱠᱟᱱᱟᱜ?
ᱵᱟᱝ ᱵᱟᱝ ᱵᱟᱝ ᱩᱱᱟᱹᱜ ᱫᱚ ᱵᱟᱝ, ᱥᱩᱫᱩ ᱚᱱᱮ ᱡᱟᱦᱟᱸ ᱦᱚᱜᱼᱚᱭ ᱡᱮᱢᱚᱱ ᱱᱚᱭᱟᱹ ᱱᱤᱭᱟᱹᱴᱟᱜ ᱾ ᱪᱟᱸᱫᱚ ᱚᱱᱮ ᱪᱟᱞᱟᱣᱮᱱ ᱪᱟᱸᱫᱚ ᱚᱱᱮ ᱵᱤᱞᱤ ᱪᱟᱵᱟᱭᱮᱱ ᱫᱚ, ᱦᱮᱸ ᱥᱤᱡᱤᱱ ᱨᱮ, ᱥᱤᱡᱤᱱ ᱨᱮ ᱵᱤᱞᱤ ᱞᱮᱱᱠᱷᱟᱱ ᱜᱮ ᱦᱩᱭᱩᱜᱼᱟ, ᱢᱟᱱᱮ ᱡᱩ-ᱡᱩᱫᱤ ᱚᱱᱟ ᱜᱮᱞᱢᱟᱨ ᱜᱮᱞᱵᱟᱨ ᱪᱟᱸᱫᱳ ᱜᱮ ᱡᱩᱫᱤ ᱚᱱᱮ ᱡᱚᱜᱼᱟ, ᱩᱱᱫᱚ ᱦᱟᱸᱜ ᱵᱮᱥᱤ ᱦᱚᱲ ᱵᱟᱝᱠᱚ ᱠᱩᱥᱤᱭᱟᱜᱼᱟ ᱾
ᱦᱮᱸ ᱚᱱᱟ ᱦᱚᱸ ᱴᱷᱤᱠ ᱠᱟᱛᱷᱟ ᱜᱮᱢ ᱞᱟᱹᱭ ᱠᱟᱜᱼᱟ, ᱟᱫᱚ ᱡᱟᱦᱟᱸ ᱵᱟᱨᱚ ᱢᱟᱥ ᱜᱮ ᱦᱳᱭᱳᱜ ᱜᱮᱭᱟ ᱡᱟᱦᱟᱸ ᱠᱚ ᱢᱮᱛᱟᱜ ᱜᱮᱭᱟ, ᱟᱫᱚ ᱚᱱᱟ ᱫᱚ ᱠᱟᱹᱴᱤᱡ ᱟᱻ ᱴᱮᱥ ᱨᱮ ᱠᱟᱹᱴᱤᱡ ᱡᱟᱦᱟᱸ ᱠᱚ ᱥᱮᱵᱮᱞ ᱨᱮ ᱠᱟᱹᱴᱤᱡ ᱪᱩᱞᱩᱝ ᱜᱷᱟᱹᱲᱛᱤ ᱯᱟᱨᱟᱜ ᱜᱮᱭᱟ ᱾ ᱩᱱᱟᱹᱜ ᱫᱚ ᱵᱟᱝ ᱥᱮᱵᱮᱞ ᱜᱮᱭᱟ, ᱟᱫᱚ ᱡᱟᱦᱟᱸ ᱟᱸ ᱢᱤᱫ ᱛᱟ ᱢᱟᱱᱮ ᱥᱤᱡᱤᱱ ᱨᱮ ᱡᱟᱦᱟᱸ ᱜᱮᱭᱟ ᱚᱱᱟᱜᱮ ᱠᱟᱹᱴᱤᱡ ᱪᱩᱞᱩᱝ ᱥᱚᱣᱟᱛ ᱨᱮ ᱥᱮ ᱥᱮᱵᱮᱞ ᱨᱮ ᱠᱟᱹᱴᱤᱡ ᱡᱟᱹᱥᱛᱤ ᱵᱷᱟᱜᱮ ᱵᱩᱡᱷᱟᱹᱣ ᱜᱮᱭᱟ ᱾
ᱮᱠᱫᱚᱢ ᱡᱟᱦᱟᱸ ᱚᱱᱮ ᱥᱮᱨᱢᱟ ᱨᱮ ᱢᱤᱫ ᱫᱷᱟᱣ ᱡᱟᱦᱟᱸ ᱡᱚᱜᱼᱟ ᱾ ᱱᱚᱣᱟ ᱜᱮ ᱮᱠᱫᱚ ᱮᱠᱫᱚᱢ ᱛᱟᱦᱚᱠᱮ ᱜᱚᱝᱠᱮ ᱟᱞᱤᱧ ᱞᱟᱹᱭᱮᱫ ᱛᱟᱦᱮᱸᱜᱼᱟ ᱟᱹᱞᱤᱧ ᱧᱤᱛᱚᱜ ᱠᱟᱱᱴᱷᱟᱲ ᱞᱤᱧ ᱪᱟᱨᱟ ᱠᱟᱫᱟ ᱟᱹᱵᱤᱱ ᱵᱤᱱ ᱦᱟᱛᱟᱣᱟ ᱠᱟᱱᱴᱷᱟᱲ ᱠᱟᱱᱴᱷᱟᱲ ᱡᱟᱝ ᱪᱟᱨᱟ?
ᱦᱮᱸ, ᱠᱟᱱᱴᱷᱟᱲ ᱫᱚ ᱵᱷᱟᱜᱮ ᱠᱚᱜᱼᱟ, ᱟᱫᱚ ᱚᱱᱟ ᱢᱟᱫᱚ ᱩᱱᱟᱹᱜ ᱫᱚ ᱟᱞᱮᱥᱮᱫ ᱫᱚ ᱵᱟᱠᱚ ᱦᱟᱛᱟᱭ ᱜᱮᱭᱟ ᱛᱚ, ᱠᱟᱱᱴᱷᱟᱲ ᱡᱟᱝ ᱩᱱᱟᱹᱜ ᱫᱚ ᱟ ᱪᱚᱴᱪᱟ ᱥᱮ ᱦᱟᱛᱟᱣ ᱨᱮᱱᱟᱜ ᱤᱪᱪᱷᱚ ᱫᱚ ᱚᱠᱚᱭ ᱵᱟᱹᱱᱩᱜᱼᱟ, ᱠᱷᱟᱹᱞᱤ ᱦᱟᱱᱮ ᱡᱷᱟᱯᱟᱱ ᱠᱚᱨᱮᱜ ᱥᱮ ᱡᱟᱦᱟᱱᱟᱜ ᱢᱮᱞᱟ ᱠᱚ ᱦᱩᱭᱱᱟ ᱚᱝᱠᱟᱱ ᱳᱭ ᱳᱭᱮᱫᱟᱨᱮᱜᱮ ᱥᱮ ᱚᱝᱠᱟᱱ ᱥᱤᱪᱩᱭᱮᱥᱚᱱ ᱨᱮᱜᱮ ᱠᱚ ᱦᱟᱛᱟᱭ ᱜᱮᱭᱟ ᱾ ᱵᱟᱠᱷᱟᱱ ᱫᱚ ᱮᱴᱟᱜ ᱪᱟᱨᱟ ᱦᱚᱸ ᱢᱟᱨᱠᱮᱴ ᱠᱷᱚᱡ ᱵᱤᱱ ᱟᱹᱜᱩ ᱠᱟᱜᱼᱟ ᱡᱮᱢᱚᱱ ᱞᱤᱪᱩ ᱪᱟᱨᱟ ᱵᱟᱲᱟᱭ ᱜᱮᱭᱟᱵᱤᱱ ᱥᱮ ᱵᱟᱝ?
ᱦᱩᱸ ᱦᱩᱸ ᱮᱠᱫᱚᱢ ᱜᱮ ᱮᱠᱫᱚᱢ ᱜᱮ, ᱛᱟᱦᱚᱞᱮ ᱟ-ᱟᱯᱮᱞ ᱠᱚᱫᱚ ᱵᱤᱱ ᱟ-ᱟᱯᱮᱞ ᱠᱚᱫᱚᱵᱤᱱ ᱪᱟᱨᱟ ᱠᱟᱫᱟ ᱥᱮ ᱵᱟᱝ?
ᱵᱟᱝ ᱵᱟᱝ ᱟᱯᱮᱞ ᱠᱚᱫᱚ ᱪᱟᱨᱟ ᱫᱚᱞᱮ ᱵᱟᱹᱞᱤᱧ ᱪᱟᱨᱟᱣ ᱠᱟᱜᱼᱟ, ᱟᱫᱚ ᱢᱤᱫᱴᱮᱱ ᱵᱚᱭᱦᱟ ᱦᱮᱱᱟᱭᱟ ᱤᱧ ᱥᱮ ᱵᱚᱠᱚᱭ ᱢᱮᱜ ᱴᱮᱝ ᱟᱫᱚ ᱩᱱᱠᱩ ᱫᱚ ᱟ ᱴᱷᱟᱱᱰᱟ ᱮᱞᱟᱨ ᱮᱞᱟᱠᱟ ᱨᱮᱠᱚ ᱛᱟᱦᱮᱱ ᱜᱮᱭᱟ ᱛᱚ ᱠᱟᱹᱴᱤᱡ ᱪᱩᱞᱩᱝ ᱨᱟᱵᱟᱝ ᱮᱞᱟᱠᱟ ᱨᱮᱫᱚ ᱾ ᱚ ᱩ-ᱩᱝᱠᱩ ᱠᱚ ᱪᱟᱥ ᱜᱮᱭᱟ ᱾
ᱚᱻ ᱛᱟᱦᱚᱞᱮ ᱚᱝᱠᱟ ᱟᱹᱞᱤᱧ ᱚᱱᱟ ᱠᱚ ᱠᱟᱹᱴᱤᱡ ᱫᱚᱨᱠᱟᱨ ᱞᱤᱧ ᱠᱟᱱ ᱛᱟᱦᱮᱸᱜ ᱦᱮᱸᱥᱮ ᱾ ᱡᱮᱢᱚᱱ ᱟᱯᱮᱞ,
ᱢᱮᱱᱛᱮᱱᱟᱜ ᱫᱚ ᱦᱟᱯᱮ ᱞᱟᱹᱭ ᱫᱟᱹᱱ ᱟᱯᱮ ᱨᱮ ᱫᱚ ᱠᱟᱹᱴᱤᱡ ᱪᱩᱞᱩᱝ ᱡᱟᱥ ᱛᱤ ᱨᱟᱵᱟᱝ ᱛᱚ ᱫᱚᱨᱠᱟᱨᱚᱜ ᱠᱟᱱᱟ ᱛᱚ, ᱴᱷᱟᱱᱰᱟ ᱮᱞᱟᱠᱟ ᱛᱮᱜᱮ ᱦᱩᱭᱩᱜ ᱜᱮᱭᱟ ᱱᱚᱣᱟ ᱫᱚ ᱾
ᱦᱳᱭ ᱛᱚ ᱜᱚᱝᱠᱮ ᱟᱹᱞᱤᱧ ᱛᱚ ᱟᱨ ᱨᱟ-ᱨᱮᱭᱟᱲ ᱫᱤᱱ ᱜᱮ ᱦᱟᱜ ᱞᱤᱧ ᱞᱟᱜᱟᱜ-ᱟ ᱥᱮ ᱾
ᱦᱮᱸ ᱦᱮᱸ ᱾ ᱦᱮᱸ ᱚᱱᱟ ᱢᱟᱛᱚ ᱵᱩᱡᱽ ᱠᱤᱭᱟᱹᱧ ᱟᱫᱚ ᱯᱷᱚᱞ ᱫᱚ ᱡᱟᱦᱟᱸ ᱡᱚ ᱴᱟᱜ ᱫᱚ ᱚᱱᱟ ᱫᱚ ᱨᱟᱵᱟᱝ ᱫᱤᱱ ᱫᱚ ᱟᱹᱰᱤ ᱡᱟᱹᱥᱛᱤ ᱞᱟᱹᱠᱛᱤᱜ ᱠᱟᱱᱟ ᱾
ᱱᱤᱛᱚᱜ ᱫᱚ ᱨᱟᱵᱟᱝ ᱫᱤᱱ ᱥᱮ ᱦᱮᱸ ᱚᱱᱟ ᱫᱚ ᱡᱚ ᱟᱥᱮ ᱡᱟᱹᱥᱛᱤ ᱫᱚ ᱾
ᱦᱮᱸ ᱦᱮᱸ ᱡᱟᱦᱟᱸ ᱫᱚ ᱚᱭᱮᱫᱟᱨ ᱠᱟᱹᱴᱤᱡ ᱚᱭᱮᱫᱟᱨ ᱥᱮ ᱛᱟᱯᱢᱟᱛᱨᱟ ᱡᱟᱦᱟᱸ ᱞᱚᱞᱚᱥᱚᱝ ᱚᱱᱟ ᱠᱟᱹᱴᱤᱡ ᱠᱚᱢ ᱡᱟᱭᱜᱟᱨᱮ ᱡᱮᱢᱚᱱ ᱢᱟᱭᱱᱟᱥ ᱨᱮ ᱚᱠᱟᱨᱮ ᱪᱟᱞᱟᱜ ᱠᱟᱱᱟ ᱞᱚᱞᱚᱥᱚᱝ ᱚᱸᱰᱮ ᱫᱚ ᱚᱱᱚ ᱚᱸᱰᱮ ᱫᱚ ᱡᱟᱹᱥᱛᱤ ᱚᱢᱚᱱᱚᱜᱼᱟ ᱥᱮ ᱚᱢᱚᱱ ᱨᱮᱱᱟᱜ ᱠᱟᱹᱴᱤᱡ ᱠᱟᱛᱷᱟ ᱫᱚ ᱡᱟᱹᱥᱛᱤ ᱫᱟᱨᱮ ᱦᱚᱸ ᱚᱢᱚᱱᱚᱜ ᱟᱥᱮ ᱵᱟᱝ ᱚᱱᱛᱮ ᱚᱱᱟ ᱦᱚᱸ ᱞᱟᱹᱭ ᱵᱟ ᱫᱟᱲᱮᱭᱟᱜᱼᱟ ᱠᱟᱹᱱᱟᱹᱧ᱾
ᱵᱟᱝ ᱜᱚᱝᱠᱮ ᱦᱩᱭᱩᱜᱼᱟ ᱟᱫᱚ ᱫᱟᱜ ᱫᱟᱜ ᱜᱮ ᱱᱤᱦᱟᱹᱛ ᱵᱟᱹᱱᱩᱜᱼᱟ ᱢᱮᱱᱠᱷᱟᱱ ᱚᱱᱠᱟ ᱥᱤᱛᱩᱝ ᱦᱚᱸ ᱵᱟᱭ ᱥᱤᱛᱩᱝᱼᱟ ᱡᱮ ᱡᱳᱨ ᱧᱚᱜ ᱢᱟᱱᱮ ᱵᱩᱨᱩ ᱫᱷᱟᱥᱱᱟᱜ ᱨᱮ ᱚᱱᱠᱟ ᱡᱟᱭᱜᱟ ᱢᱮᱱᱟᱜ ᱛᱟᱹᱞᱤᱧᱟ ᱦᱮᱸ ᱥᱮ᱾
ᱦᱚᱭ
ᱛᱟᱦᱚᱞᱮ ᱚᱱᱠᱟᱱᱟᱜ ᱡᱟᱭᱜᱟ ᱨᱮ ᱟᱞᱤᱧ ᱞᱤᱧ ᱨᱚᱦᱚᱭ ᱠᱤᱭᱟ ᱚᱸᱰᱮ ᱫᱚ ᱥᱤᱛᱩᱝ ᱦᱚᱸ ᱵᱟᱭ ᱛᱤᱭᱟᱹᱜᱟ ᱵᱟᱲᱟᱭ ᱜᱮᱭᱟ ᱵᱤᱱ ᱵᱩᱨᱩ ᱫᱷᱟᱥᱱᱟᱜ ᱫᱚ?
ᱦᱮᱸ ᱦᱮᱸ
ᱚᱸᱰᱮ ᱥᱤᱛᱩᱝ ᱦᱚᱸ ᱵᱷᱟᱜᱤ ᱴᱷᱤᱠ ᱵᱟᱭ ᱛᱤᱭᱟᱹᱜᱟ ᱟᱨ ᱫᱟᱜ ᱠᱚᱨᱮᱱᱟᱜ ᱦᱚᱸ ᱚᱸᱰᱮ ᱫᱚ ᱡᱟᱭᱜᱟ ᱢᱟᱱᱮ ᱫᱟᱜ ᱠᱚᱨᱮᱱᱟᱜ ᱫᱟᱜ ᱠᱚᱦᱚᱸ ᱚᱸᱰᱮ ᱫᱚ ᱫᱚᱨᱠᱟᱨ ᱵᱟᱹᱱᱩᱜᱼᱟ᱾
ᱦᱚᱭ ᱟᱫᱚ ᱩᱱᱟᱹᱜ ᱫᱚ ᱵᱟᱹᱞᱤᱧ ᱵᱟᱲᱟᱭᱟ ᱛᱚ ᱟᱫᱚ ᱦᱩᱭᱩᱜ ᱜᱮᱭᱟ ᱥᱮ ᱟᱹᱞᱤᱧ ᱦᱚᱸ ᱵᱟᱹᱞᱤᱧ ᱠᱚᱨᱟᱣ ᱵᱟᱲᱟ ᱠᱟᱜᱼᱟ
ᱜᱮᱭᱟ ᱥᱮ ᱵᱟᱝ ᱟᱵᱚ ᱚᱱᱛᱮ ᱠᱚᱨᱮ ᱫᱚ ᱵᱟᱝ ᱦᱩᱭᱩᱜ ᱜᱮᱭᱟ ᱚᱱᱟ ᱠᱷᱟᱹᱛᱤᱨ ᱛᱮ ᱤᱧᱦᱚᱸ ᱪᱟᱥ ᱦᱚᱸ ᱵᱟᱹᱧ ᱠᱚᱨᱟᱣ ᱟᱠᱟᱜᱼᱟ ᱚᱱᱠᱟᱱ ᱡᱤᱱᱤᱥ ᱫᱚ᱾
ᱟᱪᱪᱷᱟ ᱟᱪᱪᱷᱟ ᱟᱪᱪᱷᱟ ᱵᱩᱡᱷᱟᱹᱣ ᱠᱤᱫᱟᱹᱧ ᱵᱩᱡᱷᱟᱹᱣ ᱠᱤᱫᱟᱹᱧ᱾
ᱦᱮᱸ
ᱛᱟᱦᱚᱞᱮ ᱜᱚᱝᱠᱮ ᱟᱹᱵᱤᱱ ᱠᱟᱭᱨᱟ ᱫᱟᱨᱮ ᱵᱤᱱ ᱦᱟᱛᱟᱣᱟ ᱵᱟᱨᱭᱟ ᱜᱟᱱ?
ᱦᱮᱸ ᱠᱟᱭᱨᱟ ᱫᱟᱨᱮ ᱢᱟ ᱟᱫᱚ ᱪᱤᱠᱟᱱ ᱠᱟᱭᱨᱟ ᱱᱚᱣᱟ ᱫᱚ?
ᱠᱟᱹᱴᱤᱡ ᱠᱟᱭᱨᱟ ᱥᱮᱬᱟ ᱠᱟᱭᱨᱟ᱾
ᱦᱮᱸ ᱟᱫᱚ ᱡᱟᱦᱟᱸ ᱵᱮᱞᱮ ᱠᱟᱭᱨᱟ ᱫᱚ ᱵᱟᱹᱞᱤᱧ ᱦᱟᱛᱮᱜ-ᱟ ᱟᱹᱞᱤᱧ ᱫᱚ᱾ ᱡᱟᱦᱟᱸ